ᱦᱮᱞᱳ᱾
ᱦᱳᱭ ᱟᱸᱡᱚᱢᱮᱜ ᱟᱵᱮᱱ?
ᱛᱟᱦᱟ ᱜᱚᱢᱠᱮ ᱡᱚᱦᱟᱨ ᱜᱮ ᱟᱸᱡᱚᱢᱚᱜ ᱠᱟᱱᱟ᱾
ᱦᱚᱭ ᱜᱚᱝᱠᱮ ᱟᱵᱮᱱᱟᱜ ᱦᱚᱸ ᱟᱸᱡᱚᱢᱚᱜ ᱠᱟᱱ ᱜᱮᱭᱟ ᱾ ᱟᱪᱪᱷᱟ ᱮᱸᱰᱮᱠᱷᱟᱱ ᱜᱚᱝᱠᱮ ᱪᱤᱫ ᱠᱚᱵᱮᱱ ᱪᱤᱠᱟᱹ ᱵᱟᱲᱟᱭᱮᱜᱼᱟ, ᱟᱨᱼᱼ ᱦᱳᱭ ᱪᱮᱫ ᱠᱚᱵᱮᱱ ᱪᱤᱠᱟᱹ ᱵᱟᱲᱟᱭᱟ, ᱚᱱᱟ ᱠᱚᱜᱮ ᱞᱟᱹᱭ ᱵᱤᱱ᱾
ᱱᱤᱛᱚᱜ ᱫᱚ ᱱᱟᱦᱟᱜ ᱚᱲᱟᱜ ᱠᱚᱨᱮ ᱜᱮ, ᱚᱱᱠᱟ ᱫᱚ ᱫᱟᱜ ᱠᱚ ᱵᱟᱝ ᱤᱫᱤ ᱠᱟᱛᱮ ᱪᱟᱥᱵᱟᱥ ᱠᱟᱹᱢᱤ ᱠᱚᱦᱚᱸ ᱪᱮᱦᱨᱟᱛᱮ ᱵᱟᱭ ᱜᱟᱱᱚᱜ ᱠᱟᱱᱟ᱾
ᱥᱚᱰᱚᱜ ᱠᱚᱨᱮ ᱜᱮ ᱡᱟᱦᱟᱸ ᱱᱟᱜ ᱜᱟᱱᱚᱜ ᱠᱟᱱᱟ ᱵᱟᱠᱟᱡ ᱜᱷᱩᱼᱼ ᱜᱷᱩᱴᱩ ᱵᱟᱹᱫ ᱠᱚᱨᱮ ᱫᱚ ᱵᱟᱭ ᱜᱟᱱ ᱦᱟᱛᱟᱲ ᱟᱠᱟᱱᱟ᱾ ᱛᱩᱠᱤ ᱛᱟᱲᱟ ᱛᱚᱲᱟ ᱠᱚᱫᱚ ᱱᱟᱦᱟᱜ ᱜᱟᱱ ᱟᱠᱟᱱ ᱜᱮᱭᱟ, ᱟᱵᱚ ᱢᱟᱼᱼ ᱥᱮᱨᱢᱟ ᱡᱟᱹᱲᱤ ᱵᱚᱨᱥᱟ ᱜᱮ ᱱᱟᱦᱟᱜᱼᱼ ᱚᱱᱟ ᱤᱫᱤ ᱠᱟᱛᱮᱫ ᱜᱮ ᱩᱱᱟᱹᱜ ᱪᱮᱨᱦᱟ ᱪᱟᱥ ᱠᱚᱫᱚ ᱵᱟᱭ ᱜᱟᱱ ᱟᱠᱟᱱᱟ ᱱᱤᱛᱚᱝ ᱫᱚ ᱦᱟᱸᱜ᱾
ᱳ ᱦᱳᱭ ᱜᱚᱢᱠᱮ ᱾ ᱟᱪᱪᱷᱟ ᱜᱚᱝᱠᱮ, ᱵᱟᱸᱫᱷ ᱯᱩᱠᱷᱨᱤ ᱥᱮ ᱱᱟᱹᱭ ᱱᱟᱞᱟ ᱜᱟᱰᱟ ᱱᱟᱞᱟ ᱠᱚᱫᱚᱼᱼ ᱚᱱᱟ ᱥᱟ ᱫᱚ ᱪᱮᱫ ᱞᱮᱠᱟ ᱯᱮᱨᱮᱡ ᱟᱠᱟᱱᱟ ᱥᱮ ᱵᱟᱝᱜ ᱜᱮ ᱜᱚᱝᱠᱮ ᱱᱮᱥ ᱫᱚ?
ᱵᱟᱝ ᱜᱮ ᱚᱱᱟ ᱠᱚᱫᱚ ᱠᱟᱹᱡ ᱦᱚᱸ ᱵᱟᱭ ᱯᱮᱨᱮᱡ ᱟᱠᱟᱱᱟ᱾
ᱡᱟᱦᱟᱸ ᱯᱩᱠᱷᱨᱤ ᱠᱚ ᱵᱟᱸᱫ ᱠᱚ ᱢᱟᱲᱟᱝ ᱠᱷᱚ ᱨᱚᱦᱚᱲ ᱜᱮ ᱢᱮᱱᱟᱜᱼᱟ, ᱚᱱᱠᱟ ᱜᱮ ᱱᱟᱥᱮᱱᱟᱜ ᱫᱟᱜ ᱜᱮᱰᱮᱼᱼ ᱯᱟᱨᱟᱭ ᱞᱮᱠᱟ ᱫᱟᱜ ᱱᱟᱦᱟᱜ ᱢᱮᱱᱟᱜᱼᱟ ᱾
ᱟᱨ ᱱᱚᱝᱠᱟ ᱪᱟᱥᱵᱟᱥ ᱵᱟᱠᱷᱨᱟ ᱫᱚ ᱦᱟᱜ ᱚᱱᱠᱟ ᱫᱚ ᱵᱟᱭ ᱵᱟᱹᱱᱩᱜ ᱟᱱᱟᱜ᱾
ᱦᱳᱭ ᱦᱳᱭ ᱟᱫᱚ ᱮᱸᱰᱮᱠᱷᱟᱱ ᱥᱮᱨᱢᱟ ᱡᱟᱹᱲᱤ ᱵᱟᱝ ᱠᱷᱟᱹᱛᱤᱨ ᱛᱮᱜᱮ ᱛᱚ ᱱᱚᱝᱠᱟ ᱦᱩᱭ ᱟᱠᱟᱱᱟ᱾ ᱟᱨ ᱵᱟᱠᱷᱟᱡ ᱡᱟᱣ ᱥᱮᱨᱢᱟ ᱫᱚ ᱱᱚᱝᱠᱟ ᱫᱚ ᱦᱟᱸᱜ ᱵᱟᱝ ᱦᱩᱭ ᱠᱟᱱᱟᱱ ᱛᱟᱦᱮᱱᱟ ᱡᱟᱣ ᱥᱮᱨᱢᱟ ᱫᱚᱼᱼ ᱟᱹᱰᱤ ᱮ ᱟᱥᱟᱲ ᱥᱟᱱ ᱵᱚᱸᱜᱟ ᱠᱷᱚᱱᱜᱮ ᱦᱟᱸᱜ ᱫᱚᱢᱮ ᱫᱟᱜ᱾ ᱱᱤᱱᱛᱮ ᱡᱩᱫᱤ ᱵᱤᱱ ᱞᱟᱹᱭᱟᱵᱤᱱ ᱫᱤᱱ ᱠᱟᱞᱚᱢᱟᱜ ᱠᱟᱛᱷᱟ ᱮᱸᱰᱮᱠᱷᱟᱱ ᱫᱤᱱ ᱫᱤᱱ ᱱᱤᱱᱼᱼ ᱛᱮᱫᱚ ᱵᱟᱸᱫ ᱯᱩᱠᱷᱨᱤ ᱥᱮ ᱱᱟᱹᱭ ᱱᱟᱞᱟ ᱠᱚ ᱟᱹᱰᱤ ᱡᱟᱹᱥᱛᱤ ᱜᱮᱼᱼ ᱯᱷᱨᱮᱫ ᱛᱟᱦᱮᱱᱼᱼ
ᱮᱠᱫᱚᱢ ᱮᱠᱫᱚᱢ ᱦᱟᱜ ᱥᱟᱹᱨᱤ ᱠᱟᱛᱷᱟ ᱠᱟᱱ ᱜᱮᱭᱟ᱾
ᱦᱳᱭ ᱦᱳᱭ᱾
ᱟᱵᱚ ᱫᱚ ᱱᱤᱛᱚᱜ ᱫᱚ ᱱᱟᱦᱟᱜ ᱡᱟᱦᱟᱸᱥᱟᱨᱼᱼ ᱨᱮᱭᱟᱜ ᱨᱤᱯᱳᱨᱴ ᱚᱱᱩᱥᱟᱨ ᱛᱮ ᱦᱟᱜ ᱚᱱᱟ ᱢᱟᱱᱮ ᱛᱷᱟᱨᱴᱤ ᱯᱟᱨᱥᱮᱱ ᱜᱟᱱ ᱠᱚᱢ ᱢᱮᱱᱟᱜᱼᱟ ᱫᱟᱜ᱾ ᱚᱱᱟ ᱤᱫᱤ ᱠᱟᱛᱮᱫ ᱚᱱᱠᱟ ᱫᱟᱜ ᱵᱟᱭ ᱧᱩᱨᱩᱜ ᱠᱟᱱᱟ᱾
ᱦᱳᱭ ᱦᱳᱭ ᱦᱳᱭ, ᱟᱫᱚ ᱩᱱᱠᱩ ᱫᱚ ᱡᱟᱦᱟᱸᱭᱼᱼ ᱮᱸ ᱦᱚᱭ ᱦᱤᱸᱥᱤᱫ ᱨᱮᱱ ᱡᱟᱦᱟᱸᱭ ᱥᱟᱬᱮᱥᱤᱭᱟᱹ ᱠᱚ ᱢᱮᱱᱟᱜ ᱠᱚᱣᱟ, ᱩᱱᱠᱩ ᱜᱮ ᱦᱟᱸᱜᱼᱼ ᱵᱮᱥᱴᱷᱤᱠ ᱱᱚᱣᱟ ᱫᱚᱠᱚ ᱠᱷᱚᱵᱚᱨ ᱠᱚ ᱯᱟᱥᱟᱣ ᱟᱵᱚᱱᱟ ᱚᱱᱟ ᱞᱟᱹᱭ ᱛᱮᱜᱮ ᱩᱱᱠᱩᱣᱟᱜ ᱞᱟᱹᱭ ᱛᱮ ᱟᱵᱚ ᱫᱚ ᱯᱟᱹᱛᱭᱟᱹᱣᱼᱼ ᱟᱫᱚ ᱮᱸᱰᱮ ᱠᱷᱚᱱ ᱩᱱᱠᱩ ᱡᱩᱫᱤ ᱩᱱᱠᱩ ᱞᱟᱹᱭ ᱦᱚᱪᱚᱭᱮᱜᱼᱟ, ᱮᱸᱰᱮᱠᱷᱟᱱ ᱫᱚᱼᱼ ᱟᱨ ᱴᱷᱤᱠ ᱚᱱᱠᱟ ᱜᱮ ᱡᱟᱹᱱᱤᱡ ᱦᱩᱭᱩᱜᱚᱜ ᱠᱟᱱᱟ ᱟᱨ ᱯᱟᱹᱛᱭᱟᱹᱣ ᱦᱚᱸ ᱫᱚᱨᱠᱟᱨ ᱠᱟᱱ ᱜᱮᱭᱟ᱾
ᱮᱠᱫᱚᱢ ᱮᱠᱫᱚᱢ ᱮᱠᱫᱚᱢ ᱦᱩᱸ᱾ ᱟᱨ ᱱᱚᱜᱼᱚᱭ ᱧᱮᱞᱚᱜ ᱠᱟᱱ ᱜᱮᱫᱚ ᱱᱚᱣᱟ ᱱᱟᱦᱟᱜ ᱡᱟᱦᱟᱸ ᱞᱮᱠᱟ ᱠᱚ ᱞᱟᱹᱭ ᱟᱠᱟᱫ ᱛᱟᱦᱮᱸᱫ ᱚᱱᱠᱟ ᱜᱮ ᱦᱩᱭᱩᱜ ᱠᱟᱱᱟ᱾
ᱦᱳᱭ ᱜᱚᱝᱠᱮ ᱦᱳᱭ᱾ ᱟᱪᱪᱷᱟ ᱜᱚᱝᱠᱮ ᱮᱸ ᱦᱚᱜᱼᱚᱭ ᱦᱩᱲᱩ ᱪᱷᱟᱰᱟ ᱠᱟᱛᱮᱫ ᱟᱨ ᱪᱮᱫ ᱠᱚᱯᱮ ᱪᱟᱥᱵᱟᱥ ᱵᱟᱲᱟᱭ ᱜᱮᱭᱟ?
ᱪᱟᱥ ᱠᱚᱫᱚ ᱚᱱᱠᱟ ᱫᱚ ᱢᱟᱱᱮᱼᱼ ᱠᱚᱢ ᱜᱮᱞᱮ ᱪᱟᱥᱟ ᱪᱟᱥ ᱫᱚ, ᱞᱮᱠᱤᱱ ᱪᱟᱥ ᱟᱞᱮᱼᱼ ᱱᱤᱭᱟᱹ ᱜᱷᱟᱝᱜᱽᱨᱟ ᱢᱟᱞᱦᱟᱱ ᱦᱚᱛᱚᱫ ᱠᱚᱸᱰᱷᱟ ᱡᱷᱤᱸᱜᱟᱹ ᱟᱨ ᱱᱚᱣᱟ ᱢᱟᱱᱮ ᱨᱟᱦᱮᱲ ᱠᱚ
ᱦᱚ ᱦᱚ ᱦᱳᱭ ᱟᱪᱪᱷᱟ ᱜᱚᱝᱠᱮ ᱦᱮᱸ ᱮᱸᱰᱮᱠᱷᱟᱱ ᱫᱚ ᱥᱟᱦᱟᱱ ᱥᱟᱠᱟᱢ ᱤᱫᱤ ᱠᱟᱛᱮ ᱫᱚ ᱪᱮᱫ ᱞᱮᱠᱟ ᱚᱱᱛᱮ ᱫᱚ ᱵᱩᱨᱩ ᱨᱮᱱᱟᱜ ᱥᱟᱦᱟᱱ ᱥᱟᱠᱟᱢ ᱥᱮ ᱱᱚᱝᱠᱟ ᱡᱟ ᱜᱮᱥ ᱠᱚᱛᱮ ᱢᱟᱱᱮ ᱪᱚᱸᱫᱟ ᱵᱟᱥᱟᱝ ᱞᱟᱹᱜᱤᱫ ᱫᱚᱯᱮ ᱵᱮᱵᱦᱟᱨ
ᱢᱟᱱᱮ ᱵᱩᱨᱩ ᱦᱚᱸ ᱱᱚᱝᱠᱟ ᱫᱚ ᱥᱩᱨ ᱨᱮᱜᱮ ᱢᱮᱱᱟᱜ-ᱟ ᱛᱚ ᱚᱸᱰᱮ ᱠᱷᱟᱡ ᱜᱮ ᱥᱟᱦᱟᱱ ᱥᱟᱠᱟᱢ ᱫᱟᱹᱛᱟᱹᱱᱤ ᱦᱮᱸ ᱟᱨ ᱡᱟᱦᱟᱱᱟᱜ ᱯᱷᱚᱞ ᱯᱟᱠᱚᱲ ᱠᱚ ᱟᱨ ᱱᱚᱣᱟ ᱩᱫ ᱠᱚ ᱯᱩᱴᱠᱟᱹ ᱠᱚ ᱨᱩᱴᱠᱟᱹ ᱠᱚ ᱦᱩᱸ ᱛᱚ ᱱᱤᱭᱟᱹ ᱫᱚ ᱦᱟᱸᱜ ᱵᱩᱨᱩ ᱠᱷᱚᱱᱟᱜ ᱜᱮ ᱧᱟᱢ ᱜᱚᱫᱚᱜ-ᱟ ᱜᱮᱥ ᱛᱮᱦᱚᱸ ᱪᱩᱠᱤ ᱚᱱᱠᱟ ᱫᱚᱞᱮ ᱪᱚᱸᱫᱟᱭ ᱜᱮᱭᱟ ᱞᱤᱠᱤᱱ ᱩᱱᱟᱹᱜ ᱫᱚ ᱵᱟᱝᱟ ᱰᱷᱮᱨ ᱥᱮᱰᱮ ᱫᱚ ᱥᱟᱦᱟᱱ ᱛᱮᱜᱮ ᱦᱟᱸᱜ
ᱦᱳᱭ ᱦᱳᱭ ᱟᱪᱷᱟ ᱱᱟᱸᱰᱮ ᱜᱚᱝᱠᱮ ᱚᱸᱰᱮ ᱠᱷᱟᱱ ᱯᱩᱴᱠᱟᱹ ᱡᱟᱦᱟᱸ ᱠᱟᱛᱷᱟ ᱵᱮᱱ ᱞᱟᱹᱭ ᱠᱮᱫ ᱫᱚ ᱟᱹᱞᱤᱧ ᱫᱚ ᱩᱫ ᱫᱚ ᱦᱟᱸᱜ ᱥᱟᱨᱡᱚᱢ ᱵᱮᱱᱟ ᱩᱫ ᱫᱚ ᱟᱹᱞᱤᱧ ᱫᱚ ᱵᱤᱥᱮᱥ ᱡᱟᱹᱥᱛᱤ ᱫᱚ ᱦᱟᱸᱜᱟ ᱧᱩᱛᱩᱢ ᱫᱚ ᱦᱟᱸᱜ ᱵᱟᱹᱞᱤᱧ ᱵᱟᱲᱟᱭᱟ ᱟᱞᱮ ᱫᱚ ᱦᱟᱸᱜ ᱴᱟᱺᱰᱤ ᱫᱤᱥᱚᱢ ᱠᱟᱱ ᱛᱟᱞᱮᱭᱟ ᱟᱞᱮ ᱴᱚᱴᱷᱟ ᱫᱚ ᱥᱤᱠᱟᱹᱨ ᱫᱤᱥᱚᱢ ᱨᱮ ᱟᱫᱚ ᱮᱸᱰᱮᱠᱷᱟᱱ ᱜᱚᱝᱠᱮ ᱚᱱᱟ ᱯᱩᱴᱠᱟᱹ ᱡᱟᱦᱟᱸ ᱵᱮᱱ ᱞᱟᱹᱭ ᱠᱮᱫ ᱫᱚ ᱚᱱᱟ ᱫᱚ ᱪᱮᱫ ᱞᱮᱠᱟᱱᱟ
ᱯᱩᱴᱠᱟᱹ ᱨᱩᱴᱠᱟᱹ ᱫᱚ ᱱᱚᱣᱟ ᱫᱚ ᱚᱛ ᱯᱟᱲᱟᱜ ᱠᱟᱛᱮᱫ ᱚᱰᱳᱠᱚᱜ-ᱟ ᱱᱚᱣᱟ ᱫᱚ ᱜᱩᱞ ᱜᱩᱞ ᱜᱮᱭᱟ᱾ ᱜᱳᱞ ᱜᱳᱞ ᱟᱨ ᱱᱟᱥᱮ ᱠᱮᱴᱮᱡ ᱧᱚᱜ ᱜᱮᱭᱟ ᱯᱩᱸᱰ ᱜᱮ ᱚᱢᱚᱱᱚᱜ-ᱟ᱾
ᱮᱠᱟᱞᱮᱠᱟᱞ ᱟᱪᱪᱷᱟ ᱜᱚᱝᱠᱮ ᱡᱮᱸ ᱠᱟ ᱢᱤᱫᱴᱮᱡ ᱢᱮᱛᱟᱜ-ᱟ ᱞᱮ ᱚᱨᱛᱚᱜ ᱩᱵ ᱥᱮ ᱵᱚᱛᱟᱢ ᱢᱮᱱᱛᱮ ᱠᱚ ᱧᱩᱢ ᱠᱟᱜ-ᱟ ᱪᱷᱟᱹᱴᱭᱟᱹᱨ ᱠᱟᱜ-ᱟ ᱠᱚ ᱮᱰᱮᱠᱷᱟᱱ ᱫᱚ ᱱᱚᱝᱠᱟ ᱞᱮᱠᱟ ᱥᱮ ᱪᱮᱫ ᱞᱮᱠᱟᱱᱟ ᱚᱱᱟ ᱫᱚ?
ᱱᱚᱣᱟ ᱢᱚᱛᱟᱢᱚᱛ ᱡᱟᱦᱟᱸ ᱵᱚ ᱞᱟᱹᱭ ᱦᱚᱪᱚᱣᱟᱜ-ᱟ ᱱᱚᱣᱟ ᱫᱚ ᱱᱟᱜ ᱠᱟᱹᱴᱤᱡ ᱢᱟᱱᱮ ᱩᱥᱩᱞ ᱫᱷᱟᱨᱟ ᱨᱟᱠᱟᱵ ᱟ᱾ ᱪᱚᱴ ᱧᱚᱜ ᱠᱟᱛᱮᱫ ᱨᱟᱠᱟᱵ ᱠᱟᱛᱮᱫ ᱟᱨ ᱤᱱᱟᱹ ᱯᱚᱨᱮ ᱯᱷᱩᱴᱟᱹᱜ ᱟ᱾ ᱪᱩᱠᱤ ᱚᱱᱟ ᱫᱚ ᱵᱟᱭ ᱯᱷᱩᱴᱟᱹᱜ ᱟ ᱚᱱᱟ ᱫᱚ ᱚᱛ ᱨᱮᱜᱮ ᱵᱷᱤᱲᱟᱹᱣ ᱠᱚᱜ ᱟ ᱟᱨ ᱜᱩᱞ ᱜᱩᱞ ᱜᱮ ᱤᱭᱟᱹ ᱠᱚᱜ ᱟ ᱚᱱᱟ ᱚᱢᱚᱱ ᱠᱚᱜ ᱟ᱾
ᱦᱳᱭ ᱦᱳᱭ ᱟᱫᱚ ᱜᱚᱝᱠᱮ ᱚᱱᱟ ᱨᱮᱱᱟᱜ ᱧᱮᱞ ᱛᱮᱫᱚ ᱦᱳᱭ ᱟᱫᱚ ᱧᱮᱞ ᱛᱮᱫᱚ ᱪᱮᱫ ᱞᱮᱠᱟ ᱧᱮᱞᱚᱜ-ᱟ ᱜᱚᱝᱠᱮ ᱚᱱᱟ ᱫᱚ ᱯᱩᱸᱰ ᱜᱮᱭᱟ ᱥᱮ ᱦᱮᱸᱫᱮ ᱜᱮᱭᱟ ᱥᱮ ᱟᱨ ᱪᱮᱫ ᱞᱮᱠᱟ ᱥᱤᱵᱤᱞ ᱦᱚᱸ ᱪᱮᱫ ᱞᱮᱠᱟ ᱥᱤᱵᱤᱞᱟ ᱚᱱᱟ ᱢᱤᱫ ᱵᱟᱨ ᱠᱟᱛᱷᱟ ᱛᱷᱚᱲᱟ ᱵᱮᱱ ᱞᱟᱹᱭ ᱟᱡᱚᱢ ᱞᱮᱠᱷᱟᱱ ᱟᱹᱰᱤ ᱱᱟᱯ?
ᱚ ᱚᱱᱟ ᱫᱚ ᱧᱮᱞ ᱛᱮᱫᱚ ᱯᱩᱸᱰ ᱜᱮ ᱱᱟᱜ ᱧᱮᱞᱚᱜ ᱟ ᱦᱩᱸ ᱟᱨ ᱚᱱᱠᱟ ᱫᱚ ᱜᱩᱨᱟᱹᱭ ᱜᱮᱭᱟ ᱜᱩᱴᱤ ᱞᱮᱠᱟ ᱜᱳᱞ ᱡᱮᱢᱚᱱ ᱥᱤᱢᱮᱱᱴ ᱜᱩᱴᱤ ᱞᱮᱠᱟ ᱟᱵᱚ ᱵᱚ ᱜᱤᱫᱽᱨᱟᱹ ᱵᱚ ᱧᱮᱞ ᱵᱟᱲᱟ ᱟᱠᱟᱫ ᱠᱚᱣᱟ ᱜᱤᱫᱽᱨᱟᱹ ᱡᱟᱦᱟ ᱠᱷᱮᱞᱟ ᱚᱱᱠᱟᱜᱮ ᱥᱤᱢᱮᱱᱴ ᱜᱷᱩᱴᱤ ᱞᱮᱠᱟ ᱮᱠᱫᱚᱢ ᱜᱩᱞ ᱜᱮᱭᱟ ᱟᱨ ᱯᱩᱸᱰ ᱜᱮᱭᱟ᱾ ᱟᱫᱚ ᱱᱚᱣᱟ ᱡᱚᱢ ᱛᱮᱫᱚ ᱟᱹᱰᱤ ᱱᱟᱯᱟᱭ ᱜᱮ ᱵᱩᱡᱷᱟᱹᱜ-ᱟ ᱟᱹᱰᱤ ᱪᱮᱦᱚᱨᱟ ᱵᱩᱡᱷᱟᱹᱜ-ᱟ ᱱᱚᱣᱟ ᱡᱚᱢ ᱞᱟᱹᱜᱤᱫ ᱠᱷᱟᱱ ᱫᱚ ᱦᱩᱸ ᱟᱨ ᱱᱚᱣᱟ ᱫᱚ ᱱᱟᱜ ᱢᱟᱱᱮ ᱥᱮᱨᱢᱟ ᱨᱮ ᱟᱹᱰᱤ ᱠᱚᱢ ᱜᱮ ᱚᱢᱚᱱᱚᱜ-ᱟ᱾ ᱡᱟᱦᱟᱸᱭ ᱦᱚᱞᱮ ᱵᱷᱟᱜᱮ ᱧᱟᱢ ᱜᱚᱫ ᱠᱮᱫ ᱠᱷᱟᱱ ᱠᱚ ᱴᱷᱤᱠ ᱜᱮᱭᱟ ᱟᱨ ᱵᱟᱠᱷᱟᱡ ᱫᱚ ᱟᱹᱰᱤ ᱠᱚᱢ ᱜᱮ ᱧᱟᱢᱚᱜ-ᱟ ᱱᱚᱣᱟ ᱫᱚ᱾ ᱪᱮᱫᱟᱜ ᱥᱮ ᱱᱚᱣᱟ ᱢᱟ ᱚᱛ ᱵᱷᱤᱛᱤᱨ ᱠᱷᱚᱱᱟᱝ ᱚᱢᱚᱱᱚᱜ-ᱟ᱾ ᱵᱟᱹᱞᱩᱣᱟᱹ ᱡᱟᱭᱜᱟ ᱱᱚᱝᱠᱟᱱ ᱦᱟᱥᱟ ᱡᱟᱭᱜᱟ ᱠᱚᱨᱮ ᱦᱮᱸ
ᱦᱳᱭ ᱦᱳᱭ ᱟᱫᱚ ᱚᱱᱟ ᱫᱚ ᱦᱟᱸᱜ ᱥᱟᱱᱟ ᱥᱟᱱᱟᱢ ᱴᱚᱴᱷᱟ ᱠᱚᱨᱮ ᱫᱚ ᱦᱟᱸᱜ ᱚᱱᱟ ᱫᱚ ᱵᱟᱝ ᱧᱮᱞ ᱞᱟᱹᱜᱤᱫ ᱧᱮᱞ ᱵᱟᱲᱟᱜ-ᱟ᱾ ᱮᱸᱰᱮᱠᱷᱟᱱ ᱟᱞᱮ ᱡᱮᱢᱚᱱ ᱴᱟᱺᱰᱤ ᱫᱤᱥᱚᱢ ᱦᱚᱨ ᱥᱮ ᱛᱟᱦᱞᱮ ᱱᱚᱛᱮ ᱫᱚ ᱦᱟᱸᱜ ᱚᱱᱠᱟᱱ ᱩᱵ ᱫᱚ ᱦᱟᱸᱜ ᱵᱟᱹᱱᱩᱜ ᱟᱠᱟᱜ-ᱟ ᱜᱚᱢᱠᱮ ᱦᱳᱭ ᱦᱮᱸᱫᱚ ᱚᱱᱟ ᱟᱹᱞᱤᱧ ᱞᱤᱧ ᱛᱷᱚᱲᱟ ᱞᱤᱧ ᱠᱩᱞᱤ ᱧᱚᱜ ᱠᱮᱫ ᱵᱤᱱᱟ ᱡᱮ ᱯᱩᱴᱠᱟᱹ ᱥᱮ ᱨᱩᱴᱠᱟᱹ ᱡᱟᱦᱟᱸ ᱵᱮᱱ ᱞᱟᱹᱭᱟ᱾ ᱟᱸᱫᱚ᱾ ᱟᱹᱞᱤᱧ ᱟᱵᱮᱱ ᱵᱮᱱ ᱞᱟᱹᱭ ᱟᱫ ᱞᱤᱧᱟᱹ ᱟᱹᱞᱤᱧ ᱦᱚᱸ ᱚᱱᱟ ᱵᱩᱡᱽ ᱵᱟᱰᱟᱭ ᱠᱮᱭᱟ ᱞᱤᱧ ᱦᱳᱭ ᱥᱮ ᱡᱮᱞᱮᱠᱟ ᱟᱞᱮ ᱫᱚ ᱱᱚᱛᱮ ᱫᱚ ᱟᱨ ᱟᱨᱚ ᱩᱵ ᱢᱮᱱᱟᱜ-ᱟ ᱟᱨᱚ ᱩᱵ ᱢᱮᱱᱟᱜ-ᱟ ᱡᱮᱢᱚᱱ ᱟᱞᱮ ᱱᱚᱛᱮ ᱫᱚᱞᱮ ᱢᱤᱫᱴᱮᱱ ᱴᱤᱭᱩᱵ ᱦᱮᱱᱟᱜ-ᱟ ᱚᱱᱟ ᱫᱚ ᱢᱩᱪᱤ ᱪᱷᱩᱨᱤ ᱩᱵ ᱞᱮ ᱢᱮᱛᱟᱜᱟᱜ ᱟᱨ ᱢᱤᱫᱴᱮᱡ ᱩᱵ ᱦᱮᱱᱟᱜ-ᱟ ᱜᱳᱞ ᱜᱳᱞ ᱚᱢᱚᱱᱚᱜ-ᱟ ᱚᱱᱟ ᱫᱚ ᱛᱩᱢᱵᱟᱹ ᱳᱜ ᱟᱨ ᱡᱟᱦᱟᱸ ᱚᱨᱛᱩᱫ ᱵᱚᱛᱟ ᱳᱵ ᱚᱱᱮ ᱚᱱᱟ ᱠᱚᱞᱤᱧ ᱵᱟᱲᱟᱭᱟ ᱟᱨ ᱢᱤᱫᱴᱮᱡ ᱫᱚ ᱪᱟᱛᱚᱢ ᱩᱵ, ᱚᱱᱟ ᱫᱚ ᱴᱷᱤᱠ ᱮᱠᱫᱚᱢ ᱪᱟᱛᱚᱢ ᱞᱮᱠᱟ ᱜᱮ ᱛᱟᱦᱮᱱᱟ ᱜᱚᱝᱠᱮ ᱦᱳᱭ ᱥᱮ᱾
ᱦᱚᱸ, ᱦᱚᱸ ᱠᱟᱲᱦᱟᱱ ᱩᱫ ᱠᱚ ᱱᱚᱝᱠᱟ ᱢᱮᱱᱟᱜ-ᱟ᱾ ᱢᱩᱪᱤ ᱪᱩᱨᱤ ᱠᱚ ᱥᱤᱢ ᱫᱳᱪᱳᱫ ᱠᱟᱢᱟᱨ ᱳᱫᱽ ᱯᱟᱴᱠᱟ ᱥᱟᱜᱟᱫ ᱦᱮᱸ ᱟᱨ ᱱᱚᱝᱠᱟ ᱜᱮ ᱟᱹᱰᱤ ᱨᱚᱠᱚᱢ ᱵᱚᱞᱤ ᱩᱫ ᱠᱚ ᱟᱹᱰᱤ ᱜᱟᱱ ᱢᱮᱱᱟᱜ-ᱟ ᱱᱚᱝᱠᱟ ᱜᱮ᱾
ᱦᱳᱭ ᱜᱚᱝᱠᱮ ᱦᱳᱭ ᱟᱫᱚ ᱮᱸᱻ
ᱱᱚᱛᱮ ᱚᱢᱚᱱᱚᱜ ᱜᱮᱭᱟ᱾
ᱚ ᱦᱳᱭ ᱦᱳᱭ ᱾ ᱟᱫᱚ ᱚᱱᱮ ᱚᱱᱟ ᱡᱟᱦᱟᱸ ᱵᱚᱛᱟᱢ ᱩᱫ ᱡᱟᱦᱟᱸ ᱞᱟᱝ ᱞᱟᱹᱭ ᱚᱪᱚᱭᱮᱫᱼᱟ ᱜᱟᱯᱟᱞ ᱢᱟᱨᱟᱣ ᱛᱮ, ᱛᱟᱞᱟᱨᱮ ᱛᱚ ᱚᱱᱮᱚᱱᱟ ᱜᱚᱢᱠᱮ ᱚᱱᱟ ᱵᱚᱛᱟᱢ ᱩᱫᱽ ᱫᱚ ᱮ ᱢᱟᱱᱮ ᱧᱮᱞ ᱠᱟᱱᱟ ᱡᱟᱦᱟ ᱠᱚᱨᱮ ᱩᱱᱠᱩ ᱵᱤᱧ ᱠᱚ ᱡᱟᱦᱟ ᱠᱚᱨᱮ ᱠᱚ ᱛᱟᱦᱮᱱ ᱫᱚ᱾ ᱵᱤᱧ ᱠᱚᱣᱟᱜ ᱵᱟᱥᱟ ᱩᱱᱠᱩ ᱟᱭᱟᱝ ᱵᱤᱧ ᱦᱳᱭ ᱥᱮ ᱟᱫᱚ ᱠᱚ ᱧᱮᱞ ᱟᱠᱟᱱᱟ ᱡᱟᱹᱥᱛᱤ ᱠᱟᱭᱛᱮ ᱡᱟᱦᱟᱸ ᱠᱚᱨᱮ ᱟᱭᱟᱝ ᱵᱤᱧ ᱠᱚ ᱛᱟᱦᱮᱱᱟ ᱥᱮ ᱟᱫᱚ ᱚᱱᱮ ᱚᱱᱟ ᱠᱚᱨᱮ ᱜᱮ ᱡᱟᱹᱥᱛᱤ ᱠᱟᱭᱛᱮ ᱦᱟᱸᱜ ᱱᱚᱣᱟ ᱠᱚᱫᱚ ᱚᱢᱚᱱᱚᱜ-ᱟ ᱾
ᱦᱩᱸ ᱦᱩᱸ᱾
ᱟᱫᱚ ᱚᱱᱟ ᱚᱱᱟ ᱫᱚ ᱧᱮᱞ ᱟᱠᱟᱫ ᱠᱚᱣᱟᱞᱤᱧ ᱡᱟᱦᱟᱸᱭ ᱮ ᱟᱹᱞᱤᱧ ᱫᱚ ᱦᱟᱸᱜ ᱴᱷᱤᱠ ᱚᱱᱠᱟ ᱫᱚ ᱩᱜ ᱦᱟᱞᱟᱝ ᱥᱮ ᱟᱹᱜᱩ ᱫᱚ ᱵᱟᱞᱤᱧ ᱪᱟᱞᱟᱣ ᱵᱟᱲᱟᱜ ᱜᱮᱭᱟ ᱵᱤᱨ ᱛᱮᱫ ᱟᱞᱮ ᱥᱮᱫ ᱦᱚᱸ ᱵᱤᱨ ᱫᱚ ᱵᱤᱨ ᱵᱤᱨ ᱢᱮᱱᱟᱜ ᱫᱚ ᱢᱤᱱᱟᱜ-ᱟ ᱮᱱᱠᱷᱟᱱ ᱫᱚ ᱦᱩ ᱰᱤᱧ ᱵᱤᱨ ᱠᱟᱱᱟ ᱮᱱᱠᱷᱟᱱ ᱫᱚ ᱚᱱᱟ ᱵᱚᱛᱟᱢ ᱩᱜ ᱠᱩᱫᱚ ᱩᱫ ᱠᱚᱫᱚ ᱚᱢᱚᱱᱚᱜ ᱜᱮᱭᱟ᱾ ᱛᱚ ᱡᱟᱦᱟᱸᱭ ᱠᱚᱠᱚ ᱪᱟᱞᱟᱣ ᱵᱟᱲᱟ ᱠᱟᱱᱟ ᱵᱟᱵᱟ ᱛᱟᱠᱚ
ᱦᱩᱸ ᱾
ᱠᱚ ᱪᱟᱞᱟᱜ ᱜᱮᱭᱟ ᱛᱚ ᱩᱱᱠᱩ ᱠᱚ ᱞᱟᱹᱭᱟ ᱡᱮ ᱱᱚᱣᱟ ᱫᱚ ᱡᱟᱦᱟᱸ ᱯᱮ ᱪᱟᱞᱟᱜ ᱨᱮᱦᱚᱸ ᱟᱹᱰᱤ ᱥᱟᱵᱫᱷᱟᱱ ᱛᱮᱯᱮ ᱱᱚᱣᱟ ᱫᱚᱯᱮ ᱟᱹᱜᱩᱭᱟ ᱱᱚᱣᱟ ᱠᱚᱫᱚ ᱪᱮᱫᱟᱜ ᱥᱮ ᱱᱚᱣᱟ ᱠᱚᱫᱚ ᱵᱤᱧ ᱠᱚᱠᱚ ᱛᱟᱦᱮᱱᱟ ᱱᱚᱰᱮ ᱠᱚ ᱩᱨ ᱠᱚᱠᱚ ᱦᱚᱨᱦᱚᱭᱟ ᱩᱱᱠᱩ ᱵᱤᱧ᱾
ᱦᱩᱸ ᱦᱩᱸ,
ᱦᱳᱭ ᱥᱮ ᱟᱫᱚ ᱚᱱᱟ ᱚᱱᱟ ᱛᱮ ᱛᱷᱚᱲᱟ ᱥᱟᱵᱫᱷᱟᱱ ᱛᱮᱠᱚ ᱟᱹᱜᱩᱭᱟ᱾ ᱟᱨ ᱵᱟᱠᱷᱟᱡ ᱫᱚ ᱵᱤᱧ ᱫᱚ ᱧᱮᱞ ᱞᱟᱭᱠᱷᱟᱭ ᱛᱷᱚᱲᱟ ᱵᱚᱛᱚᱨ ᱜᱮᱵᱤᱱ ᱵᱩᱡᱷᱟᱹᱣ ᱜᱮᱭᱟ ᱟᱨ ᱡᱩᱫᱤ ᱜᱮᱨ ᱮᱢᱟᱱ ᱠᱮᱫ ᱵᱤᱱ ᱠᱷᱟᱡ ᱫᱚ ᱟᱨᱚ ᱢᱩᱥᱠᱤᱞ ᱜᱮᱭᱟ᱾
ᱦᱩᱸ ᱦᱩᱸ᱾ ᱱᱚᱣᱟ ᱫᱚ ᱚᱱᱠᱟ ᱡᱟᱹᱨᱩᱨᱤ ᱵᱟᱝ ᱠᱟᱱᱟ ᱱᱚᱣᱟ ᱫᱚ ᱱᱚᱝᱠᱟ ᱵᱩᱱᱩᱢ ᱡᱟᱭᱜᱟ ᱠᱚᱨᱮᱜ ᱚᱢᱚᱱᱚᱜᱼᱟ, ᱵᱟᱹᱞᱣᱟᱹ ᱡᱟᱭᱜᱟ ᱠᱚᱨᱮᱜ ᱚᱢᱚᱱᱚᱜᱼᱟ, ᱜᱟᱰᱟ ᱫᱷᱟᱨᱮ ᱠᱚᱨᱮᱜ ᱚᱢᱚᱱᱚᱜᱼᱟ, ᱵᱩᱨᱩ ᱠᱩ ᱨᱮᱦᱚᱸ ᱚᱢᱚᱱᱚᱜ ᱜᱮᱭᱟ᱾ ᱟᱹᱰᱤ ᱨᱚᱠᱚᱢ ᱱᱚᱱᱠᱟᱱ ᱡᱟᱭᱜᱟ ᱢᱮᱱᱟᱜᱼᱟ ᱟᱨ ᱚᱠᱟ ᱚᱠᱟ ᱠᱚᱫᱚ ᱟᱹᱰᱤ ᱞᱟᱴᱟ ᱵᱷᱤᱛᱤᱨ ᱨᱮ ᱚᱢᱚᱱ ᱠᱚᱜᱼᱟ᱾ ᱦᱩᱸ ᱟᱫᱚ ᱡᱟᱹᱨᱩᱨ ᱵᱟᱝ ᱠᱟᱱᱟ ᱠᱤ ᱵᱤᱧ ᱜᱮᱠᱚ ᱛᱟᱦᱮᱱᱟ ᱢᱮᱱᱛᱮ ᱚᱱᱠᱟᱱ ᱦᱚᱸ ᱵᱟᱝ ᱠᱟᱱᱟ ᱦᱮᱸ᱾ ᱟᱫᱚ ᱱᱚᱣᱟ ᱠᱚᱨᱮ ᱢᱟ ᱟᱹᱰᱤ ᱞᱟᱴᱟ ᱠᱚᱨᱮᱜ ᱜᱮ ᱚᱢᱚᱱᱚᱜ-ᱟ ᱥᱮ ᱟᱨ ᱱᱚᱝᱠᱟ ᱵᱩᱱᱩᱢ ᱡᱟᱦᱟᱸ ᱢᱮᱱᱟᱜ ᱵᱷᱩᱠᱩ ᱚᱱᱟ ᱠᱚᱨᱮ᱾ ᱟᱫᱚ ᱱᱚᱝᱠᱟᱱ ᱡᱤᱱᱤᱥ ᱫᱚ ᱧᱮᱞ ᱛᱮᱦᱚᱸ ᱠᱟᱹᱴᱤᱡ ᱵᱚᱛᱚᱨᱟᱱ ᱡᱤᱱᱤᱥ ᱠᱟᱱ ᱜᱮᱭᱟ, ᱦᱮᱸ ᱥᱮ? ᱮᱱᱠᱷᱟᱱ ᱚᱱᱟ ᱛᱮᱜᱮ ᱵᱟᱵᱟ ᱛᱟᱠᱚ ᱦᱚᱸ ᱠᱚ ᱞᱟᱹᱭᱟ ᱠᱤ ᱟᱹᱰᱤ ᱞᱟᱴᱟ ᱮᱭᱟ ᱯᱷᱤᱨ ᱟᱹᱰᱤ ᱵᱩᱱᱩᱢ ᱠᱚᱨᱮ ᱱᱚᱝᱠᱟᱱ ᱡᱤᱱᱤᱥ ᱠᱚᱫᱚ ᱠᱤᱫᱤᱧ ᱵᱤᱧ ᱠᱟᱴᱠᱚᱢ ᱱᱚᱝᱠᱟ ᱠᱚ ᱛᱟᱦᱮᱸ ᱧᱚᱜᱚᱜ ᱜᱮᱭᱟ ᱦᱮᱸᱥᱮ ᱾ ᱛᱚ ᱚᱱᱟ ᱞᱟᱹᱜᱤᱫ ᱠᱚ ᱞᱟᱹᱭᱟ ᱱᱚᱝᱠᱟ ᱠᱤ ᱡᱟᱦᱟᱸ ᱠᱚᱨᱮ ᱚᱱᱮ ᱚᱱᱟ ᱚᱢᱚᱱᱚᱜ-ᱟ ᱚᱱᱟ ᱠᱚᱨᱮ ᱫᱚᱠᱚ ᱛᱟᱦᱮᱸ ᱧᱚᱜᱚᱜ ᱜᱮᱭᱟ᱾
ᱦᱳᱭ ᱜᱚᱝᱠᱮ ᱟᱪᱪᱷᱟ ᱮᱸᱰᱮ ᱠᱷᱟᱱ ᱜᱚᱝᱠᱮ ᱡᱟᱦᱟᱸ ᱚᱱᱟ ᱫᱚ ᱪᱮᱫ ᱞᱮᱠᱟ ᱥᱤᱵᱤᱞᱟ ᱜᱚᱝᱠᱮ ᱟᱹᱞᱤᱧ ᱫᱚ ᱦᱟᱸᱜ ᱟᱹᱰᱤ ᱫᱤᱱ ᱢᱟᱲᱟᱝ ᱨᱮᱞᱤᱧ ᱡᱚᱢ ᱞᱮ-ᱟ ᱚᱱᱟ
ᱦᱩᱸ ᱦᱩᱸ ᱾
ᱦᱳᱭ ᱚᱱᱮ ᱜᱚᱝᱠᱮ ᱚᱱᱟ ᱵᱚᱛᱟᱢ ᱳᱫ ᱫᱚ ᱪᱮᱫ? ᱥᱤᱵᱤᱞᱟ ᱪᱮᱫ ᱞᱮᱠᱟ ᱜᱚᱝᱠᱮ? ᱚᱱᱟ ᱡᱚᱢ ᱠᱟᱛᱮᱫ ᱪᱮᱫ ᱞᱮᱠᱟ ᱟᱹᱭᱠᱟᱹᱜ-ᱟ?
ᱦᱮᱸ ᱦᱮᱸ᱾ ᱱᱚᱣᱟ ᱢᱚᱛᱟᱢ ᱩᱫᱽ ᱫᱚ ᱚᱱᱠᱟ ᱫᱚᱠᱚ ᱞᱟᱹᱭᱟ ᱥᱤᱵᱤᱞ ᱢᱟ ᱥᱤᱵᱤᱞ ᱜᱮ ᱟᱹᱰᱤ ᱱᱟᱯᱟᱭ ᱜᱮ ᱾ ᱞᱮᱠᱤᱱ ᱢᱟᱱᱮ ᱵᱟᱛᱚᱲ ᱦᱚᱸ ᱵᱟᱛᱚᱲ ᱜᱮᱭᱟ ᱞᱟᱹᱭ ᱟᱠᱚ ᱦᱩᱸ᱾ ᱡᱟᱦᱟᱸᱭ ᱠᱚ ᱡᱮᱢᱚᱱ ᱱᱚᱣᱟ ᱴᱷᱮᱴᱟᱹᱲᱟᱹᱜ ᱠᱚ ᱦᱟᱹᱥᱩᱭᱮ ᱠᱟᱱᱟ ᱰᱟᱸᱲᱟ ᱠᱚ ᱦᱟᱹᱥᱩᱭᱮ ᱠᱟᱱᱟ ᱦᱮᱸᱭᱟ ᱯᱷᱤᱨ ᱡᱟᱦᱟᱸᱭ ᱟᱡᱟᱜ ᱦᱚᱲᱢᱚ ᱨᱮ ᱵᱟᱭ ᱥᱩᱴ ᱫᱟᱲᱮᱭᱟᱜᱼᱟ᱾ ᱵᱟᱭ ᱥᱟᱦᱟᱣ ᱫᱟᱲᱮᱭᱟᱜᱼᱟ ᱮᱱᱠᱷᱟᱱ ᱩᱱᱤ ᱫᱚ ᱰᱟᱸᱲᱟ ᱠᱚ ᱦᱟᱹᱥᱩᱭᱭᱟ ᱫᱚᱥᱟᱨ ᱦᱤᱞᱳᱜ ᱴᱷᱤᱴᱟᱹᱲᱟᱹᱜ ᱠᱚ ᱞᱟᱸᱜᱟ ᱫᱷᱟᱨᱟ ᱦᱚᱸᱭ ᱵᱩᱡᱷᱟᱹᱣᱟ ᱱᱚᱝᱠᱟ ᱦᱚᱸ ᱟᱸᱡᱚᱢ ᱠᱟᱱᱟ ᱠᱟᱛᱷᱟ ᱨᱮ ᱟᱨ ᱠᱤᱪᱷᱩᱜᱟᱱ ᱱᱚᱣᱟ ᱠᱚᱨᱮ ᱦᱚᱸ ᱠᱚ ᱡᱚᱢ ᱵᱟᱲᱟ ᱟᱠᱟᱜᱼᱟ ᱢᱟᱱᱮ ᱚᱱᱠᱟ ᱦᱚᱸ ᱦᱩᱭ ᱵᱟᱲᱟ ᱟᱠᱟᱱᱟ᱾ ᱡᱟᱦᱟᱸᱭ ᱡᱩᱫᱤ ᱦᱚᱲᱢᱚ ᱛᱟᱭ ᱯᱩᱨᱟᱹ ᱯᱩᱨᱤ ᱮᱠᱫᱚᱢ ᱵᱮᱥ ᱜᱮᱭᱟ ᱱᱟᱯᱟᱭ ᱪᱮᱫ ᱦᱚᱸ ᱚᱱᱠᱟᱱ ᱵᱮᱢᱟᱨ ᱟᱡᱟᱨ ᱜᱮ ᱵᱮᱱᱟᱜᱼᱟ᱾ ᱛᱚ ᱩᱱᱤ ᱫᱚ ᱯᱩᱨᱟᱹᱯᱩᱨᱤ ᱡᱚᱢ ᱫᱟᱲᱮᱭᱟᱜᱼᱟ᱾ ᱥᱤᱵᱤᱞ ᱦᱚᱸ ᱟᱹᱰᱤ ᱱᱟᱯᱟᱭ ᱥᱤᱵᱤᱞ ᱜᱮᱭᱟ ᱱᱚᱣᱟ ᱫᱚ ᱚᱱᱠᱟ ᱦᱟᱞᱠᱟ ᱯᱷᱩᱞᱠᱟᱹ ᱞᱮᱧᱡᱮᱨ ᱫᱷᱟᱨᱟ ᱜᱮ ᱵᱩᱡᱷᱟᱹᱜᱼᱟ᱾ ᱟᱨ ᱩᱛᱩ ᱠᱟᱛᱮᱫ ᱡᱩᱫᱤ ᱡᱚᱢ ᱞᱮᱠᱷᱟᱱ ᱩᱛᱩ ᱛᱮᱱ ᱡᱟᱦᱟᱸ ᱞᱮᱠᱟ ᱜᱮ ᱡᱚᱢ ᱜᱟᱱᱚᱜᱼᱟ᱾ ᱞᱮᱠᱤᱱ ᱟᱹᱰᱤ ᱜᱮ ᱥᱤᱵᱤᱞᱟ᱾ ᱡᱚᱢ ᱨᱮᱫᱚ ᱟᱹᱰᱤ ᱥᱤᱵᱤᱞᱟ ᱦᱳᱭ᱾
ᱜᱚᱝᱠᱮᱻ ᱟᱫᱚ ᱚᱱᱮ ᱡᱟᱦᱟᱸ ᱚᱱᱮ ᱡᱟᱦᱟᱸ ᱵᱮᱱ ᱞᱟᱹᱭ ᱠᱮᱫ ᱫᱚ ᱮᱸᱰᱮᱠᱷᱟᱱ ᱫᱚ ᱡᱟᱦᱟᱸᱭᱟᱜ ᱵᱮᱥ ᱦᱚᱲᱢᱚ ᱛᱟᱦᱮᱱ ᱛᱟᱭᱟ ᱩᱱᱤ ᱩᱱᱤᱭᱟᱜ ᱜᱮ ᱱᱟᱯᱟᱭᱚᱜᱼᱟ ᱱᱚᱣᱟ ᱠᱚ ᱡᱚᱢ ᱫᱚ ᱾ ᱟᱨ ᱡᱟᱦᱟᱸᱭᱟᱜ ᱦᱚᱲᱢᱚ ᱨᱮ ᱠᱟᱹᱴ ᱴᱤ ᱱᱚᱣᱟ ᱥᱩᱵᱤᱫᱷᱟ ᱜᱮ ᱛᱟᱦᱮᱱᱟ ᱮᱸᱰᱮᱠᱷᱟᱱ ᱫᱚ ᱩᱱᱤ ᱫᱚ ᱱᱚᱣᱟ ᱠᱚ ᱠᱷᱚᱱ ᱥᱟᱦᱟᱨᱮ ᱛᱟᱦᱮᱸ ᱞᱮᱱᱠᱟᱡ ᱜᱮ ᱱᱟᱯᱟᱭᱚᱜᱼᱟ᱾ ᱦᱮᱸ ᱥᱮ ᱵᱟᱝ?
ᱱᱟᱯᱟᱭᱚᱜᱼᱟ ᱦᱳᱜ ᱳᱭ ᱟᱵᱤᱱᱟᱜ ᱱᱟᱦᱟᱜ ᱱᱚᱝᱠᱟᱱ ᱡᱤᱱᱤᱥ ᱠᱟᱱᱟ ᱠᱤ ᱠᱟᱹᱴᱤᱡ ᱱᱟᱥᱮᱭᱟᱜ ᱵᱟᱛᱚᱲ ᱧᱚᱜ ᱜᱮᱭᱟ᱾
ᱦᱳᱭ ᱟᱫᱚ ᱡᱚᱢ ᱠᱟᱜ ᱞᱤᱧ ᱟᱫᱚ ᱥᱤ ᱫᱮᱥᱤ ᱥᱤᱢ ᱨᱟᱥᱮ ᱞᱮᱠᱟ ᱜᱮ ᱥᱤᱵᱤᱞᱟ ᱨᱟᱥᱮ ᱛᱮ ᱦᱚᱸ᱾ ᱟᱨ ᱩᱛᱩ ᱦᱚᱸ ᱢᱚᱸᱡᱽ ᱜᱮ ᱟᱹᱭᱠᱟᱹᱜᱼᱟ, ᱡᱚᱢ ᱨᱮ ᱪᱤᱴᱷᱮ ᱟᱹᱰᱤ ᱪᱮᱦᱤᱨᱟ᱾
ᱦᱩᱸ, ᱟᱨᱚ ᱱᱚᱣᱟ ᱠᱷᱣᱟᱜ ᱥᱤᱵᱤᱞᱟ ᱵᱩᱥᱩᱵ ᱩᱫᱽ᱾
ᱚᱢᱚᱱᱚᱜᱼᱟ, ᱦᱳᱭ, ᱦᱳᱭ, ᱦᱳᱭ ᱚᱱᱟ ᱵᱩᱥᱩᱵ ᱦᱚᱸ ᱞᱤᱧ ᱡᱚᱢ ᱟᱠᱟᱜᱼᱟ ᱜᱚᱝᱠᱮ ᱚᱱᱟ ᱫᱚ᱾
ᱦᱳᱭ ᱱᱚᱣᱟ ᱡᱮᱛᱮ ᱠᱷᱚᱱᱟᱜ ᱥᱤᱵᱤᱞᱟ ᱡᱮᱛᱮ ᱡᱮᱛᱮ ᱠᱷᱚᱱᱟᱜ᱾
ᱦᱳᱭ᱾ ᱟᱪᱪᱷᱟ ᱜᱚᱝᱠᱮ ᱚᱱᱟ ᱵᱩᱥᱩᱵ ᱡᱟᱦᱟᱸᱢ ᱞᱟᱹᱭ ᱮᱫ ᱫᱚ᱾ ᱚᱱᱟ ᱫᱚ ᱵᱩᱥᱩᱵ ᱨᱮᱜᱮ ᱡᱟᱱᱟᱢᱚᱜᱼᱟ ᱥᱮ ᱱᱚᱝᱠᱟ ᱴᱟᱺᱰᱤ ᱴᱩᱠᱩᱨ ᱨᱮ?
ᱴᱟᱲᱤ ᱴᱩᱠᱩᱨ ᱨᱮᱫᱚ ᱵᱟᱝᱟ ᱱᱚᱣᱟ ᱫᱚ ᱵᱩᱥᱩᱵ ᱨᱮᱜᱮ ᱡᱟᱱᱟᱢᱚᱜᱼᱟ ᱱᱚᱣᱟ ᱫᱚ᱾ ᱡᱮᱢᱚᱱ ᱡᱟᱦᱟᱸᱭᱼᱟᱜ ᱵᱩᱥᱩᱵ ᱚᱲᱟᱜ ᱢᱮᱱᱟᱜᱼᱟ ᱾ ᱵᱩᱥᱩᱵ ᱠᱚ ᱥᱮᱭᱟᱜ ᱠᱷᱟᱱ ᱫᱚ ᱚᱱᱟ ᱚᱱᱟ ᱫᱟᱞᱚᱵ ᱪᱮᱛᱟᱱ ᱠᱚᱨᱮ ᱦᱚᱸ ᱚᱢᱚᱱᱚᱜ ᱜᱮᱭᱟ ᱟᱨ ᱵᱟᱠᱷᱟᱡ ᱫᱚ ᱡᱟᱦᱟᱸ ᱠᱚᱨᱮ ᱱᱚᱝᱠᱟ ᱵᱩᱥᱩᱵ ᱰᱟᱹᱠ ᱢᱮᱱᱟᱜᱼᱟ᱾ ᱦᱮᱸ ᱡᱮᱢᱚᱱ ᱵᱟᱫᱷᱟ ᱠᱟᱜ ᱵᱚᱱ ᱚᱱᱟ ᱠᱚᱨᱮ ᱡᱩᱫᱤ ᱵᱩᱥᱩᱵ ᱥᱮᱭᱟᱜ ᱠᱷᱟᱱ ᱫᱚ ᱚᱱᱟ ᱠᱚᱨᱮ ᱠᱷᱚᱱ ᱦᱚᱸ ᱚᱢᱚᱱᱚᱜᱼᱟ ᱱᱚᱣᱟ ᱫᱚ᱾ ᱞᱮᱠᱤᱱ ᱵᱩᱥᱩᱵ ᱨᱮᱜᱮ ᱵᱚᱱ ᱚᱱᱟ ᱫᱚ, ᱴᱟᱺᱰᱤ ᱴᱩᱠᱩᱨ ᱠᱚᱫᱚ ᱵᱟᱝ ᱜᱮ᱾
ᱦᱳᱭ, ᱦᱳᱭ ᱟᱫᱚ ᱚᱱᱟ ᱧᱩᱛᱩᱢ ᱜᱮ ᱦᱟᱸᱜ ᱚᱱᱟ ᱫᱚ ᱧᱩᱛᱩᱢ ᱟᱠᱟᱫᱟ ᱫᱚ ᱠᱚ ᱵᱩᱥᱩᱵ ᱩᱵ᱾ ᱚᱱᱟᱛᱮ ᱯᱟᱞᱮᱱ, ᱚᱱᱟ ᱫᱚ ᱵᱩᱥᱩᱵ ᱨᱮ ᱚᱢᱚᱱᱚᱜ ᱠᱷᱟᱹᱛᱤᱨ ᱛᱮᱜᱮ ᱚᱱᱟ ᱫᱚ ᱵᱩᱥᱩᱵ ᱩᱫᱽ ᱠᱩ ᱧᱩᱢ ᱟᱠᱟᱜᱼᱟ᱾ ᱥᱮᱫᱟᱭ ᱟᱵᱚᱨᱮᱱ ᱦᱟᱯᱲᱟᱢ ᱠᱚ᱾
ᱦᱮᱸ ᱦᱮᱸ ᱦᱮᱸ ᱮᱠᱫᱚᱢ ᱮᱠᱫᱚᱢ ᱥᱟᱹᱨᱤ ᱜᱮ, ᱚᱱᱟ ᱛᱮᱜᱮ ᱱᱟᱜ ᱵᱩᱥᱩᱵ ᱩᱫ ᱱᱚᱣᱟ ᱫᱚ᱾
ᱦᱳᱭ, ᱦᱳᱭ᱾ ᱟᱪᱪᱷᱟ ᱜᱚᱝᱠᱮ, ᱮᱸᱜ ᱱᱚᱣᱟ ᱳᱜ ᱨᱮᱱᱟᱜ ᱡᱚᱠᱷᱚᱱ ᱠᱟᱛᱷᱟ ᱞᱟᱝ ᱨᱚᱯᱚᱲ ᱠᱟᱱᱟ᱾ ᱮᱸᱰᱮ ᱠᱷᱟᱱ ᱫᱚ ᱱᱚᱜ ᱱᱟ ᱵᱩᱥᱩᱵ ᱩᱵ ᱫᱚ ᱪᱮᱫ ᱞᱮᱠᱟ ᱠᱟᱛᱮ ᱮᱫ ᱠᱚ ᱡᱚᱢᱼᱟ ᱜᱚᱝᱠᱮ?
ᱱᱚᱣᱟ ᱫᱚ ᱵᱟᱨ ᱨᱚᱠᱚᱢ ᱠᱟᱛᱮ ᱡᱚᱢ ᱜᱟᱱᱚᱜᱼᱟ᱾ ᱞᱟᱫ ᱠᱟᱛᱮ ᱦᱚᱸ ᱡᱚᱢ ᱜᱟᱱᱚᱜᱼᱟ ᱢᱟᱱᱮ ᱥᱟᱠᱟᱢ ᱨᱮ ᱯᱚᱴᱚᱲᱟ ᱥᱟᱥᱟᱝ ᱢᱚᱥᱞᱟ ᱤᱭᱟᱹ ᱠᱚ ᱮᱢ ᱠᱟᱛᱮᱱ ᱦᱮᱸ, ᱵᱩᱞᱩᱝ ᱠᱚ ᱮᱢ ᱠᱟᱛᱮᱜ, ᱢᱟᱱᱮ ᱱᱤᱡᱮ ᱥᱩᱵᱤᱫᱷᱟ ᱚᱱᱩᱥᱟᱨ᱾ ᱚᱱᱟ ᱠᱚ ᱮᱢ ᱠᱟᱛᱮᱫ᱾ ᱚᱱᱠᱟ ᱞᱟᱫ ᱠᱟᱛᱮᱫ ᱦᱚᱸ ᱜᱟᱱᱚᱜ ᱜᱮᱭᱟ ᱟᱨ ᱤᱱᱟᱹ ᱯᱚᱨᱮ ᱫᱚ ᱯᱤᱴᱷᱟᱹ ᱠᱟᱛᱮ ᱦᱚᱸ, ᱥᱚᱲᱮ ᱠᱟᱛᱮ ᱦᱚᱸ ᱵᱚ ᱡᱚᱢ ᱫᱟᱲᱮᱭᱟᱜᱼᱟ ᱾ ᱟᱨ ᱱᱚᱣᱟ ᱩᱛᱩ ᱠᱟᱛᱮ ᱦᱚᱸ᱾
ᱦᱳᱭ, ᱦᱳᱭ ᱢᱟᱱᱮ ᱟᱵᱮᱱ ᱫᱚ ᱡᱟᱦᱟᱸ ᱞᱮᱠᱟ ᱠᱟ ᱛᱮ ᱵᱮᱱ ᱡᱚᱢ ᱫᱟᱲᱮᱭᱟᱜᱼᱟ ᱮᱱᱠᱷᱟᱱ ᱫᱚ ᱥᱤᱵᱤᱞ ᱜᱮᱭᱟ ᱡᱟᱦᱟᱸ ᱞᱮᱠᱟ ᱠᱟᱛᱮᱫ ᱨᱮᱦᱚᱸ᱾
ᱮᱠᱫᱚᱢ ᱮᱠᱫᱚᱢ ᱯᱩᱨᱟᱹ ᱥᱤᱵᱤᱞᱟ᱾ ᱡᱟᱦᱟᱸ ᱞᱮᱠᱟ ᱜᱮ ᱵᱤᱱ ᱵᱮᱱᱟᱣ ᱱᱚᱣᱟ ᱫᱚ ᱥᱤᱵᱤᱞ ᱜᱮᱭᱟ᱾ ᱪᱮᱫᱟᱜ ᱥᱮ ᱥᱤᱵᱤᱞ ᱩᱫᱽ ᱠᱟᱱᱟ ᱱᱚᱣᱟ ᱫᱚ᱾
ᱦᱳᱭ ᱦᱳᱭ, ᱟᱪᱪᱷᱟ ᱜᱚᱝᱠᱮ ᱨᱚᱯᱚᱲ ᱨᱚᱯᱚᱲ ᱛᱮ ᱟᱞᱟᱝᱟᱜ ᱚᱠᱛᱚ ᱠᱚᱦᱚᱸ ᱥᱮᱴᱮᱨ ᱜᱚᱫ ᱟᱠᱟᱱᱟ, ᱮᱸᱰᱮᱠᱷᱟᱱ ᱫᱚᱦᱲᱟᱛᱮ ᱟᱨ ᱢᱤᱫ ᱫᱷᱟᱣ ᱥᱟᱨᱦᱟᱣ ᱟᱨ ᱡᱚᱦᱟᱨ ᱜᱚᱢᱠᱮ, ᱫᱟᱢᱟᱱ ᱚᱠᱛᱚ ᱵᱮᱱ ᱮᱢ ᱢᱮᱱ ᱠᱟᱹᱛᱤᱨ ᱟᱹᱰᱤ ᱟᱭᱢᱟ ᱥᱟᱨᱦᱟᱣ᱾
ᱳᱠᱮ ᱳᱠᱮ ᱟᱹᱵᱤᱱ ᱦᱚᱸ ᱥᱟᱨᱦᱟᱣ᱾
ᱦᱳᱭ᱾